ᱡᱚᱦᱟᱨ ᱜᱤ,
ᱦᱮᱞᱳ, ᱦᱮᱞᱳ ᱦᱮᱸ ᱜᱚᱝᱠᱮ ᱨᱚᱲ ᱵᱤᱱ ᱟᱸᱡᱚᱢᱮᱫ ᱜᱮᱭᱟ,
ᱟᱨᱦᱚᱸ ᱱᱟᱦᱟᱜ ᱮᱴᱟᱜᱟᱜ ᱱᱟᱢᱵᱟᱨ ᱛᱮ ᱦᱮᱱᱟᱜ ᱵᱮᱱᱟ,
ᱟᱪᱪᱷᱟ ᱟᱪᱷᱟ ᱴᱷᱤᱠ ᱜᱮᱭᱟ ᱴᱷᱤᱠ ᱦᱮᱸ ᱵᱮᱥ ᱵᱟᱲᱟ ᱜᱮ ᱮᱠᱷᱚᱱ ᱫᱚ,
ᱦᱳᱭ ᱛᱟᱦᱚᱞᱮ ᱜᱚᱝᱠᱮ ᱟᱫᱚ ᱚᱱᱛᱮ ᱯᱚᱧ ᱨᱚᱨᱚᱥ ᱚᱱᱟ ᱡᱚᱛ ᱯᱟᱛᱟ ᱠᱚᱫᱚ ᱦᱩᱭᱩᱜ ᱛᱟᱦᱮᱱᱟ ᱥᱮ ᱵᱟᱝ᱾
ᱯᱚᱧᱪᱚᱨᱚᱥ ᱵᱚᱞᱛᱮ ᱡᱟᱦᱟᱸ ᱫᱤᱠᱩᱣᱟᱜ, ᱾
ᱵᱟᱝ ᱵᱟᱝ ᱟᱵᱚ ᱦᱚᱲᱟᱜ ᱜᱮ ᱦᱟᱸᱜ ᱱᱚᱣᱟ ᱡᱟ ᱡᱟᱛᱨᱟ ᱱᱚᱣᱟ ᱦᱮᱸ ᱡᱟᱛᱟ ᱵᱟᱝ ᱦᱩᱭᱩᱜ ᱛᱟᱦᱮᱸᱱᱟ᱾
ᱞᱚᱧ ᱦᱮᱸ ᱜᱚᱴᱟ ᱧᱤᱫᱟᱹ ᱦᱩᱭᱩᱜ ᱛᱟᱦᱮᱸᱜ ᱜᱮᱭᱟ ᱜᱚᱝᱠᱮ, ᱦᱩᱭᱩᱜ ᱜᱮᱭᱟ ᱟᱫᱚ ᱚᱱᱟ ᱠᱚᱫᱚ ᱢᱤᱫ ᱥᱤᱡᱤᱱ ᱦᱩᱭᱩᱜᱼᱟ ᱛᱚ ᱡᱮᱢᱚᱱ ᱨᱟᱵᱟᱝ ᱫᱤᱱ ᱪᱷᱟᱲᱟ ᱵᱟᱝ ᱦᱩᱭᱩᱜᱼᱟ ᱚᱱᱟ ᱠᱚᱫᱚ
ᱦᱳᱭ ᱦᱳᱭ
ᱠᱟᱨᱚᱱ ᱥᱤᱛᱩᱝ ᱫᱤᱱ ᱦᱚᱸ ᱮᱥᱮᱫ ᱵᱷᱤᱛᱤᱨ ᱨᱮ ᱦᱚᱲ ᱦᱚᱸᱠᱚ ᱛᱟᱦᱮᱸ ᱠᱚᱜᱼᱟ, ᱚᱱᱟ ᱫᱚ ᱨᱟᱵᱟᱝ ᱫᱤᱱ ᱜᱮ ᱦᱩᱭᱩᱜ ᱛᱟᱦᱮᱸᱜ ᱵᱮᱥᱤ᱾
ᱦᱳᱭ, ᱟᱞᱮ ᱯᱟᱦᱴᱟ ᱥᱮᱫ ᱫᱚ ᱦᱟᱸᱜ ᱚᱱᱠᱟᱜᱮ ᱨᱟᱵᱟᱝ ᱫᱤᱱ ᱜᱮ ᱦᱩᱭᱩᱜ ᱛᱮᱦᱮᱱᱟ ᱟᱫᱚ ᱚᱱᱟᱛᱮ
ᱜᱚᱝᱠᱮ ᱛᱟᱦᱚᱞᱮ, ᱟᱵᱤᱱ ᱫᱚ ᱪᱮᱫ ᱠᱚ ᱚᱯᱮᱨᱟ ᱵᱤᱱ ᱧᱮᱞ ᱟᱠᱟᱫᱟ?
ᱟᱹᱞᱤᱧ ᱫᱚ ᱚᱱᱟ ᱚᱯᱮᱨᱮ ᱧᱩᱛᱩᱢ ᱜᱮᱛᱚ ᱵᱟᱱᱟᱦᱟᱜ ᱞᱤᱧ ᱴᱷᱤᱠᱟᱹᱭᱟ ᱢᱮᱱᱠᱷᱟᱱ ᱟᱹᱞᱤᱧ ᱫᱚ ᱡᱩᱫᱤ ᱵᱤᱱ ᱢᱮᱱᱟ ᱱᱩᱠᱩ ᱤᱭᱟᱹ ᱠᱚᱣᱟᱜ ᱧᱩᱛᱩᱢ ᱞᱟᱹᱭ ᱫᱟᱲᱮᱭᱟᱜᱼᱟ ᱱᱩᱠᱩ ᱟᱵᱤᱨ ᱦᱟᱸᱥᱫᱟ ᱛᱟᱠᱚ, ᱞᱟᱠᱷᱟᱱ ᱢᱩᱨᱢᱩ ᱛᱟᱠᱚ ᱠᱚ ᱥᱚᱢᱨᱟᱭ ᱥᱚᱨᱮᱱ ᱱᱩᱠᱩ ᱠᱚ᱾ ᱱᱩᱠᱩ, ᱫᱟᱠᱪᱦᱷᱤᱱ ᱫᱤᱱᱟᱡᱽᱯᱩᱨ ᱵᱟᱞᱟ ᱦᱩᱭᱱᱟᱠᱚ᱾
ᱟᱪᱷᱟ ᱟᱪᱷᱟ᱾
ᱦᱳᱭ᱾ ᱩᱱᱠᱩ᱾
ᱛᱟᱦᱚᱞᱮ, ᱜᱚᱝᱠ ᱟᱯᱮ ᱚᱱᱛᱮ ᱫᱚ ᱛᱤᱱᱟᱹᱜ ᱡᱟᱹᱥᱛᱤ ᱦᱩᱭᱩᱜᱼᱟ, ᱥᱮ ᱥᱟᱨᱟ ᱵᱚᱪᱷᱚᱨ ᱜᱮ ᱦᱩᱭᱩᱜᱼᱟ?
ᱱᱚᱛᱮ ᱫᱚ ᱱᱟᱦᱟᱜ ᱚᱱᱟ ᱚᱲᱟ ᱱᱚᱛᱮ ᱦᱚᱸ ᱱᱟᱦᱟᱜ ᱨᱮᱭᱟᱲ ᱫᱤᱱ ᱜᱮ ᱦᱩᱭᱩᱜ ᱛᱟᱦᱮᱱᱟ ᱠᱷᱟᱹᱞᱤ᱾ ᱚᱱᱠᱟ᱾ ᱤᱭᱟᱹ ᱫᱚ ᱵᱟᱝ ᱦᱩᱭᱩᱜ ᱛᱟᱦᱮᱸᱱᱟ ᱠᱷᱟᱹᱞᱤ ᱨᱟᱵᱟᱝ ᱫᱤᱱ ᱜᱮ ᱦᱩᱭᱩᱜ ᱛᱟᱦᱮᱸᱱᱟ᱾
ᱟᱨ ᱜᱚᱝᱠᱮ ᱛᱟᱦᱚᱞᱮ ᱯᱟᱛᱟ ᱮᱱᱮᱡ ᱠᱚᱫᱚ ᱦᱩᱭ ᱵᱟᱲᱟᱜᱼᱟ ᱥᱮ ᱵᱟᱝ?
ᱵᱟᱝ ᱜᱚᱝᱠᱮ ᱚᱱᱟ ᱠᱚᱫᱚ ᱵᱟᱝ ᱦᱩᱭᱩᱜ ᱛᱟᱦᱮᱸᱱᱟ ᱟᱹᱰᱤ ᱠᱚᱢ ᱜᱤ᱾ ᱦᱩᱭᱩᱜ ᱛᱟᱦᱮᱸᱱᱟ ᱚᱱᱟ ᱫᱚ ᱟᱞᱮ ᱠᱷᱚᱡ ᱵᱟᱹᱜᱚᱞ ᱵᱟᱞᱟ ᱥᱴᱮᱴ ᱨᱮ ᱦᱩᱭᱩᱜ ᱛᱟᱦᱮᱸᱱᱟ᱾ ᱟᱞᱮ ᱥᱮᱫ ᱫᱚ ᱩᱠᱩᱨ ᱚᱱᱠᱟ ᱫᱚ ᱯᱟᱛᱟ ᱮᱱᱮᱡ ᱠᱚᱫᱚ ᱦᱮᱸ, ᱢᱮᱱᱠᱷᱟᱱ ᱚᱱᱟ ᱵᱟᱦᱟ ᱠᱟᱨᱟᱢ ᱠᱚᱫᱚ ᱦᱩᱭᱩᱜ ᱛᱟᱦᱮᱱ ᱜᱮᱭᱟ᱾
ᱦᱮᱸ, ᱦᱮᱸ ᱦᱮᱸ᱾
ᱵᱟᱦᱟ ᱨᱮᱠᱚ ᱮᱱᱮᱡ ᱛᱟᱦᱮᱱᱟ ᱟᱨ ᱠᱟᱨᱟᱢ ᱠᱚᱨᱮ ᱠᱚ ᱮᱱᱮᱡ ᱛᱟᱦᱮᱱᱟ᱾ ᱚᱱᱟ ᱫᱚ ᱟᱹᱰᱤ ᱡᱚᱢᱚᱠ ᱥᱚᱢᱚᱠ ᱨᱟᱹᱥ ᱠᱚᱛᱮᱠ ᱮᱱᱮᱫ ᱛᱟᱦᱮᱱᱟ, ᱛᱚ ᱜᱚᱢᱠᱮ ᱟᱯᱮ ᱥᱮᱫ ᱫᱚ ᱠᱟᱨᱟᱢ ᱠᱚ ᱵᱟᱦᱟ ᱠᱚᱫᱚ ᱦᱩᱭᱩᱜ ᱛᱟᱦᱮᱱᱟ ᱥᱮ ᱵᱟᱝ?
ᱜᱚᱢᱠᱮ, ᱠᱟᱨᱟᱢ ᱠᱚᱫᱚ ᱰᱷᱮᱨ ᱫᱤᱱ ᱞᱟᱦᱟ ᱫᱚ ᱟᱹᱰᱤ ᱡᱟᱹᱥᱛᱤ ᱜᱮ ᱦᱩᱭ ᱵᱟᱲᱟ ᱣᱟᱠᱟᱱᱟ᱾ ᱟᱫᱚ ᱦᱮᱜ ᱮᱸᱻ ᱱᱮᱛᱟᱨ ᱠᱤᱪᱷᱩ ᱥᱮᱨᱢᱟ ᱫᱚ ᱟᱫᱚ ᱠᱚᱢ ᱦᱮᱡ ᱟᱠᱟᱱᱟ ᱞᱟᱦᱟ ᱞᱮᱠᱟ ᱫᱚ ᱵᱟᱝ ᱦᱩᱭᱩᱜ ᱠᱟᱱᱟ, ᱛᱚᱵᱮ ᱦᱩᱭᱩᱜ ᱠᱟᱱᱟ᱾
ᱦᱳᱭ, ᱦᱳᱭ᱾
ᱛᱚᱵᱮ ᱦᱩᱭᱩᱜ ᱠᱟᱱᱟ ᱞᱟᱦᱟ ᱞᱮᱠᱟ ᱫᱚ ᱚᱱᱠᱟ ᱞᱮᱠᱟ ᱫᱚ ᱟᱫᱚ ᱵᱟᱝ ᱦᱩᱭᱩᱜ ᱠᱟᱱᱟ, ᱟᱨ ᱵᱟᱦᱟ ᱠᱚᱫᱚ ᱟᱞᱮ ᱫᱚ ᱯᱨᱚᱛᱤ ᱥᱟᱞᱮ ᱥᱟᱞ ᱦᱩᱭᱩᱜ ᱛᱟᱞᱮᱭᱟ᱾ ᱡᱟᱦᱮᱨ ᱨᱮ, ᱵᱚᱸᱜᱟ ᱟᱞᱮ ᱟᱨᱦᱚᱸ ᱢᱟᱜ ᱢᱚᱬᱮ ᱠᱚ ᱦᱩᱭᱩᱜᱼᱟ ᱛᱚ ᱟᱞᱮ ᱱᱚᱛᱮ ᱫᱚ ᱢᱟᱜ ᱢᱚᱬᱮ ᱫᱚ ᱢᱚᱬᱮ ᱥᱮᱨᱢᱟ ᱚᱱᱛᱚᱨ ᱨᱮᱜᱮ ᱞᱮ ᱠᱚᱨᱟᱣᱟ᱾
ᱦᱳᱭ, ᱦᱳᱭ᱾ ᱚᱱᱟ ᱢᱟᱛᱚ ᱠᱟᱱ ᱜᱤᱭᱟᱹ, ᱛᱟᱦᱚᱞᱮ ᱜᱚᱝᱠᱮ ᱚᱱᱛᱮ ᱫᱚ ᱱᱟᱦᱟᱜ ᱟᱯᱮ ᱠᱚᱫᱚ, ᱵᱟᱡᱟᱨ ᱫᱤᱥᱚᱢ ᱫᱚ ᱛᱤᱱᱟᱹᱜ ᱥᱟᱺᱜᱤᱧ ᱨᱮ ᱢᱮᱱᱟᱜᱼᱟ?
ᱜᱚᱢᱠᱮ, ᱵᱟᱡᱟᱨ ᱫᱚ ᱠᱟᱹᱴᱤᱡ ᱵᱟᱡᱟᱨ ᱠᱷᱚᱱ ᱫᱚ ᱰᱷᱮᱨᱞᱮ ᱥᱟᱦᱟᱣᱟ᱾ ᱠᱟᱨᱚᱱ ᱮᱸᱟᱞᱮ ᱱᱚᱸᱰᱮ ᱠᱷᱚᱱ ᱫᱚ ᱟᱞᱮ ᱡᱟᱦᱟᱸ ᱢᱟᱨᱟᱝ ᱵᱟᱡᱟᱨ ᱡᱟᱦᱟᱸ ᱡᱚᱛᱚ ᱠᱤᱪᱷᱩ ᱥᱟᱢᱟᱱ ᱠᱚ ᱧᱟᱢᱚᱜᱼᱟ
ᱦᱳᱭ-ᱦᱳᱭ ᱡᱮᱥᱛᱮ ᱜᱟᱹᱰᱤ ᱠᱚ ᱧᱟᱢᱚᱜᱼᱟ, ᱥᱮ ᱡᱟᱦᱟᱱᱟᱜ ᱜᱮ ᱠᱤᱨᱤᱧ ᱞᱟᱹᱜᱤᱫ᱾
ᱦᱮᱸᱻ ᱪᱳᱫᱳ ᱠᱤᱞᱳᱢᱤᱴᱟᱨ ᱜᱟᱱ ᱦᱩᱭᱩᱜᱼᱟ᱾
ᱚ ᱾
ᱮᱢᱱᱤᱻ ᱦᱩᱰᱤᱧ ᱢᱟᱪᱷᱟ ᱢᱤᱫᱴᱟᱝ ᱵᱟᱡᱟᱨ ᱢᱮᱱᱟᱜᱼᱟ᱾ ᱦᱮᱸ ᱚᱱᱟ ᱛᱚ ᱛᱤᱱ ᱪᱟᱨ ᱠᱤᱞᱳᱢᱤᱴᱟᱨ ᱜᱟᱱ ᱦᱩᱭᱩᱜᱼᱟ᱾ ᱟᱫᱚ ᱚᱱᱰᱮᱦᱚᱸ ᱧᱟᱢᱫᱚ ᱧᱟᱢᱚᱜ-ᱟ ᱡᱚᱛᱚ ᱠᱤᱪᱷᱩ ᱵᱟᱝ ᱧᱟᱢᱚᱜᱼᱟ, ᱧᱟᱢᱚᱜ ᱨᱮᱦᱚᱸ ᱫᱟᱢ ᱠᱚ ᱠᱟᱹᱴᱤᱡ ᱡᱟᱹᱥᱛᱤ ᱧᱚᱜᱚᱜᱼᱟ᱾
ᱜᱟᱹᱰᱤ ᱠᱚᱫᱚ ᱧᱟᱢᱚᱜ ᱛᱟᱦᱮᱱᱟ ᱥᱮ ᱵᱟᱝᱜ ᱜᱚᱝᱠᱮ?
ᱜᱚᱝᱠᱮ ᱟᱞᱮ ᱟᱹᱛᱩ ᱨᱮᱱᱟᱜ ᱡᱟᱦᱟᱸ ᱨᱟᱥᱛᱟ ᱢᱟᱛᱚ ᱵᱟᱨᱭᱟ ᱜᱟᱹᱰᱤ ᱥᱟᱨᱟᱫᱤᱱ ᱨᱮ ᱪᱟᱞᱟᱜᱼᱟ᱾ ᱵᱟᱥ ᱜᱟᱹᱰᱤ᱾
ᱚ ᱚᱱᱟᱴᱟᱜ ᱜᱟᱹᱰᱤ ᱫᱚ ᱢᱮᱱᱟᱜᱼᱟ ᱚᱱᱟ ᱵᱟᱡᱟᱨᱤᱧ ᱠᱩᱞᱤᱭᱮᱫ ᱢᱮᱭᱟ ᱡᱮᱭᱥᱮ, ᱥᱳᱨᱩᱢ ᱠᱚᱫᱚ ᱢᱮᱱᱟᱜᱼᱟ ᱦᱟᱸᱜ ᱥᱮ ᱵᱟᱝ?
ᱚ ᱦᱮᱸ ᱥᱳᱨᱩᱢ ᱠᱚ ᱢᱮᱱᱟᱜᱼᱟ ᱜᱚᱝᱠᱮ ᱡᱟᱹᱥᱛᱤ ᱜᱮ ᱢᱮᱱᱟᱜᱼᱟ᱾
ᱚ, ᱦᱳᱭᱛᱚ᱾
ᱡᱟᱹᱥᱛᱤ ᱜᱮ ᱢᱮᱱᱟᱜᱼᱟ ᱜᱚᱝᱠᱮ᱾ᱚ
ᱚ ᱾
ᱦᱮᱸ ᱞᱟᱹᱭᱵᱤᱱ?
ᱛᱟᱦᱚᱞᱮ ᱜᱚᱝᱠᱮ ᱵᱟᱡᱟᱨ ᱫᱤᱥᱚᱢ ᱪᱚᱳᱫᱚ ᱠᱤᱞᱳᱢᱤᱴᱟᱨ ᱛᱟᱨ ᱢᱟᱱᱮ ᱵᱮᱥᱤ ᱥᱟᱺᱜᱤᱧ ᱨᱮ ᱵᱟᱱᱩᱜ ᱞᱮᱭᱟ, ᱥᱩᱨ ᱨᱮᱜᱮ ᱥᱩᱨ ᱨᱮ ᱢᱮᱱᱟᱜ ᱯᱮᱭᱟ ᱾ ᱛᱚᱵᱮ ᱱᱟᱦᱟᱜ ᱠᱟᱹᱢᱤ ᱠᱚᱫᱚ ᱪᱟᱞᱟᱜ ᱠᱟᱹᱢᱤ ᱠᱚᱨᱮᱱᱟᱜ ᱥᱮ ᱡᱟᱦᱱᱟᱜ ᱠᱚᱨᱮᱱᱟᱜ ᱫᱚᱼᱼ ᱢᱟᱱᱮ ᱠᱟᱹᱢᱤ ᱠᱚᱨᱮᱱᱟᱜ ᱜᱮᱞ ᱫᱤᱱ ᱧᱟᱢᱚᱜ ᱛᱟᱦᱮᱱᱟ ᱟᱵᱚᱛ ᱟᱹᱛᱩ ᱠᱚᱨᱮ ᱢᱟᱱᱟᱦ ᱠᱟᱹᱢᱤ ᱠᱚᱢᱟ ᱚᱱᱟ ᱪᱟᱥᱵᱟᱥ ᱠᱚᱜᱮ᱾ ᱟᱨ ᱡᱮᱥᱮᱼᱼ ᱠᱟᱹᱣᱰᱤ ᱵᱟᱡᱟᱨ ᱥᱮᱫ ᱜᱮ ᱮᱱᱛᱮ ᱡᱟᱦᱟᱸᱴᱟᱼᱼ ᱤᱭᱟᱹ ᱠᱚᱨᱮᱜᱮ ᱱᱟᱦᱟᱜ ᱧᱮᱞ ᱵᱟᱲᱟᱭ ᱦᱩᱭᱩᱜᱼᱟ ᱢᱟᱱᱮ ᱚᱱᱟ ᱥᱩᱨᱩᱜ ᱛᱟᱦᱮᱱᱟᱯᱮ ᱵᱚᱞᱮ ᱟᱯᱮ ᱦᱚᱸ᱾
ᱦᱩᱸ᱾
ᱦᱳᱭ, ᱦᱳᱭ᱾
ᱜᱚᱝᱠᱮ ᱛᱟᱦᱚᱞᱮ ᱟᱯᱮ, ᱚᱱᱛᱮ ᱫᱚ ᱵᱟᱡᱟᱨ ᱠᱚᱫᱚ ᱛᱤᱱᱟᱹᱜ ᱥᱟᱺᱜᱤᱧᱟ?
ᱟᱞᱮ ᱫᱚ ᱱᱟᱦᱟᱜ ᱟᱹᱲᱦᱟᱹᱭ ᱠᱤᱞᱳᱢᱤᱴᱟᱨ ᱨᱮ ᱢᱮᱱᱟᱜ ᱞᱮᱭᱟ ᱵᱟᱡᱟᱨ ᱠᱷᱚᱱ᱾ ᱛᱮᱫ ᱦᱩᱭᱩᱜᱼᱟ, ᱦᱳᱭ ᱾
ᱟᱪᱷᱟ, ᱟᱪᱷᱟ᱾
ᱥᱩᱨᱩᱜ ᱜᱮᱭᱟᱞᱮ, ᱢᱟᱱᱮ ᱠᱷᱩᱵ ᱡᱳᱨ
ᱦᱩᱸ᱾
ᱵᱤᱥᱤ ᱵᱟᱹᱱᱩᱜᱼᱟ, ᱟᱨ ᱠᱷᱩᱵ ᱥᱟᱺᱜᱤᱧ ᱦᱚᱸ ᱵᱟᱹᱱᱩᱜᱼᱟ ᱦᱟᱱᱟ ᱥᱩᱨ ᱥᱮ ᱜᱮ ᱢᱮᱱᱟᱜᱼᱟ ᱾ ᱢᱚᱱᱮ ᱦᱚᱞ ᱮᱠᱷᱟᱜ ᱟᱢ ᱛᱟᱲᱟᱢ ᱛᱮᱦᱚᱢ ᱟᱫᱷᱟ ᱜᱷᱟᱱᱴᱟᱢ ᱛᱟᱲᱟᱢ ᱞᱮᱠᱷᱟᱡ ᱜᱮᱢ ᱛᱤᱭᱟᱹᱜᱟᱜ ᱥᱮᱱ ᱫᱟᱲᱮᱭᱟᱜᱼᱟ᱾
ᱦᱳᱭ ᱟᱫᱚ ᱱᱮᱛᱟᱨ ᱫᱚ ᱱᱟᱦᱟᱜ ᱥᱟᱨᱟ ᱜᱷᱟᱹᱲᱤᱡ ᱰᱟᱦᱟᱨ ᱨᱮ ᱚᱱᱟ᱾ ᱵᱟᱹᱴᱨᱤ ᱵᱟᱞᱟ ᱜᱟᱹᱰᱤ ᱱᱟᱦᱟᱜ ᱟᱹᱪᱩᱨᱚᱜ ᱛᱮᱜᱮ ᱛᱟᱦᱮᱸᱱ ᱛᱟᱭᱟ ᱛᱚ ᱚᱱᱟᱛᱮ ᱫᱮᱜ ᱜᱚᱫ ᱞᱮᱱᱠᱷᱟᱱ ᱜᱮᱢ ᱛᱤᱭᱟᱜ ᱜᱚᱫᱟ ᱢᱤᱫ ᱜᱷᱟᱹᱲᱤᱜ ᱛᱮ
ᱴᱳᱴᱳ ᱠᱚ
ᱦᱳᱭ ᱦᱳᱭ ᱴᱳᱴᱳ ᱠᱚ ᱟᱨᱦᱚᱸ ᱮᱢᱟᱱ ᱛᱮᱭᱟᱜ ᱜᱟᱹᱰᱤ ᱠᱚ ᱾
ᱩᱸ ᱜᱚᱝᱠᱮ ᱛᱟᱦᱞᱮ ᱟᱯᱮ ᱚᱱᱛᱮ ᱫᱚ ᱱᱟᱹᱭ ᱯᱷᱟᱹᱭ ᱜᱟᱰᱟ ᱯᱷᱟᱰᱟ ᱠᱚ ᱢᱮᱱᱟᱜ ᱜᱮᱭᱟ ᱥᱮ ᱵᱟᱝ?
ᱦᱳᱭ ᱦᱳᱭ ᱟᱞᱮᱻ ᱢᱮᱱᱟᱜ ᱜᱮᱭᱟ᱾ ᱰᱤᱵᱤᱥᱤ ᱢᱮᱱᱟᱜᱼᱟ ᱱᱚᱛᱮ ᱨᱮ ᱾
ᱵᱤᱵᱤᱥᱤ ᱟᱪᱪᱷᱟ ᱟᱪᱪᱷᱟ ᱾
ᱰᱤᱵᱤᱥᱤ ᱢᱟᱭᱛᱷᱟᱱ
ᱱᱟᱭᱛᱷᱚᱱ ᱟᱪᱪᱷᱟ ᱢᱟᱭᱛᱷᱚᱱ
ᱧᱩᱛᱩᱢ ᱯᱟᱥᱮᱜ ᱵᱮᱱ ᱟᱸᱡᱚᱢ ᱟᱠᱟᱜ ᱜᱮᱭᱟ ᱱᱷᱟᱜ ᱾
ᱦᱮᱸ ᱢᱟᱭᱛᱷᱚᱢ ᱫᱚᱞᱤᱧ ᱥᱮᱱ ᱵᱟᱲᱟᱣ ᱟᱠᱟᱱᱟ ᱜᱚᱝᱠᱮ ᱟᱹᱰᱤ ᱯᱟᱹᱦᱤᱞ ᱜᱮ ᱾ ᱱᱟ ᱰᱮᱢ ᱤᱭᱟᱹ ᱞᱮᱠᱟ ᱛᱚᱞ ᱢᱮᱱᱟᱜᱼᱟ ᱾
ᱦᱳᱭ ᱦᱳᱭ ᱦᱳᱭ ᱰᱮᱢ ᱛᱚᱞ ᱞᱮᱠᱟ ᱢᱮᱱᱟᱜᱼᱟ ᱵᱩᱨᱩ ᱠᱚ ᱱᱟᱦᱟᱜ ᱢᱮᱱᱟᱜᱼᱟ ᱞᱟᱛᱟᱨ ᱥᱮᱜ ᱫᱚ ᱱᱟᱦᱟᱜ ᱦᱟᱹᱨᱤᱱ ᱠᱚ ᱢᱮᱱᱟᱜ ᱠᱚᱣᱟ ᱠᱚ ᱡᱟᱱᱣᱟᱨ ᱾ ᱡᱤᱞ ᱠᱚᱠᱚ ᱢᱮᱛᱟᱣᱟ ᱠᱚᱣᱟ ᱦᱚᱲ ᱛᱮᱢᱟ ᱾
ᱟᱨ ᱦᱟᱱᱟ ᱫᱷᱟᱨᱮ ᱵᱤᱨ ᱞᱤᱠᱟ ᱢᱮᱱᱟᱜ ᱟᱥᱮ ᱜᱚᱝᱠᱮ?
ᱦᱳᱭ ᱦᱳᱭ ᱵᱤᱨ ᱢᱮᱱᱟᱜᱼᱟ ᱞᱟᱛᱟᱨ ᱥᱮᱫ ᱫᱚ ᱦᱟᱸᱜ ᱯᱩᱨᱟᱹ ᱱᱷᱟᱜ ᱵᱤᱨ ᱜᱮ ᱢᱮᱱᱟᱜᱼᱟ ᱜᱚᱴᱟ ᱜᱮ᱾
ᱜᱚᱝᱠᱮ ᱚᱱᱟ ᱛᱟᱦᱞᱮ ᱪᱮᱜ ᱱᱟᱹᱭ ᱨᱮ ᱛᱚᱞ ᱟᱠᱟᱱᱟ ᱢᱚᱭᱩᱨᱟᱠᱠᱷᱤ ᱠᱤ
ᱵᱟᱝ ᱜᱚᱝᱠᱮ ᱢᱚᱭᱩᱨᱟᱠᱠᱷᱤ ᱨᱮ ᱫᱚ ᱵᱟᱝ ᱛᱚᱞ ᱟᱠᱟᱱᱟ ᱚᱱᱟ ᱫᱚ᱾ ᱢᱮᱭᱛᱷᱚᱱ ᱤᱭᱟ ᱨᱮ, ᱱᱚᱣᱟ ᱫᱚ ᱢᱟᱭᱛᱷᱟᱱ ᱨᱮ ᱛᱚᱞ ᱟᱠᱟᱱᱟ᱾
ᱚᱱᱟ ᱱᱟᱹᱭ ᱜᱮ ᱢᱟᱭᱛᱷᱚᱱ?
ᱦᱳᱭ ᱦᱳᱭ
ᱚ ᱟᱪᱪᱷᱟ ᱟᱪᱷᱟ ᱟᱪᱷᱟ ᱟᱪᱷᱟ ᱟᱹᱰᱤ ᱥᱮᱫᱟᱭ ᱨᱮᱞᱤᱧ ᱥᱮᱱ ᱞᱮᱱᱟ ᱟᱫᱚ ᱫᱚᱢᱮ ᱮᱠᱴᱟ ᱫᱚ ᱵᱟᱹᱞᱤᱧ ᱫᱤᱥᱟᱭᱟ ᱱᱟᱦᱟᱸᱜ ᱟᱫᱚ ᱠᱟᱹᱴᱤᱜ ᱨᱮ ᱯᱟᱲᱦᱟᱜ ᱦᱩᱭᱩᱜ ᱛᱟᱦᱮᱸᱜ ᱛᱚ ᱤᱥᱠᱩᱞ ᱠᱚᱨᱮ, ᱛᱟᱞᱮ ᱤᱥᱠᱩᱞ ᱵᱚᱪᱷᱚᱨ ᱯᱩᱨᱟᱹᱣ ᱢᱤᱫ ᱫᱷᱟᱣ ᱫᱟᱬᱟᱱ ᱠᱚ ᱤᱫᱤᱭᱟᱱᱤᱡ ᱾
ᱫᱟᱬᱟᱱ ᱠᱩ ᱟᱹᱰᱤ ᱡᱟᱹᱥᱛᱤ ᱟᱱᱛᱮ ᱢᱟᱱᱮ ᱵᱟᱝᱜᱟᱞ ᱥᱮᱱ ᱠᱷᱚᱱ ᱚᱱᱟ ᱠᱚᱨᱮᱱ ᱠᱷᱚᱱ ᱠᱚ ᱦᱤᱡᱩᱜ ᱛᱟᱦᱮᱸᱱᱟ᱾ ᱮᱠ ᱡᱟᱱᱩᱣᱟᱨᱤ ᱯᱤᱠᱱᱤᱠ ᱞᱟᱹᱜᱤᱫ ᱠᱚ ᱟᱹᱜᱩ ᱵᱟᱲᱟ ᱠᱚ ᱛᱟᱦᱮᱸᱱᱟ ᱟᱫᱚ? ᱤᱥᱠᱩᱞ ᱠᱚᱨᱮ ᱠᱷᱚᱡ ᱠᱚ ᱦᱤᱡᱩᱜ ᱛᱟᱦᱮᱱᱟ ᱛᱟᱦᱞᱮ ᱫᱚ ᱵᱮᱱ ᱦᱮᱡ ᱵᱟᱲᱟᱣᱟᱠᱟᱱ ᱜᱮᱭᱟ ᱟᱞᱮ ᱥᱮᱜ ᱫᱚ ᱱᱷᱟᱜ ᱧᱮᱞ ᱵᱟᱲᱟᱣ, ᱧᱮᱞ ᱟᱠᱟᱫ ᱜᱮᱭᱟᱵᱮᱱ ᱛᱚ, ᱟᱫᱚ ᱠᱟᱹᱴᱤᱡ ᱚᱠᱛᱚ ᱨᱮ ᱩᱱ ᱥᱚᱢᱚᱭ ᱡᱚᱠᱷᱚᱱ ᱵᱮᱱ ᱠᱟᱹᱴᱤᱡ ᱜᱮᱵᱮᱱ ᱛᱟᱦᱮᱸ ᱠᱟᱱᱟ ᱚᱱᱟ ᱚᱠᱛᱮ ᱵᱮᱱ ᱾
ᱦᱮᱸ ᱟᱫᱚ ᱫᱚᱢᱮ ᱠᱟᱹᱴᱤᱜ ᱦᱚᱸ ᱵᱟᱝ ᱡᱮ ᱵᱟᱹᱞᱤᱧ ᱫᱤᱥᱟᱹᱭᱟ ᱫᱤᱥᱟᱹ ᱞᱮᱠᱟᱜᱮ ᱾ ᱥᱟᱵ ᱠᱟᱜ ᱵᱤᱱ ᱛᱮ ᱪᱚᱫᱫᱳ᱾ ᱦᱮᱸ ᱦᱮᱸ ᱦᱮᱸ ᱦᱮᱸ ᱢᱮᱴᱨᱤᱠ ᱦᱮᱸ ᱦᱮᱸ ᱦᱮᱸ ᱦᱮᱸ ᱱᱟᱭᱤᱱ ᱴᱮᱱ ᱦᱮᱸ ᱚᱱᱠᱟ ᱾
ᱦᱳᱭ ᱦᱳᱭ
ᱟᱫᱚ ᱡᱚᱛᱚᱴᱟ ᱞᱤᱧ ᱫᱤᱥᱟᱹᱭᱟ ᱚᱱᱛᱮ ᱫᱚ ᱜᱚᱝᱠᱮ ᱡᱚᱛᱚ, ᱞᱤᱧ ᱫᱤᱥᱟᱹᱭᱟ ᱚᱱᱛᱮ ᱫᱚ ᱮᱠᱮᱱ ᱫᱷᱤᱨᱤ ᱠᱚᱜᱮ ᱫᱚᱢᱮᱞᱤᱧ ᱧᱮᱞᱧᱟᱢ ᱵᱟᱲᱟ ᱠᱮᱫᱟ ᱾ ᱟᱨ ᱵᱩᱨᱩ ᱠᱚ ᱢᱮᱱᱟᱜ ᱞᱮᱠᱟ ᱾
ᱦᱳᱭ ᱵᱩᱨᱩ ᱠᱚ ᱦᱟᱸᱜ ᱢᱮᱱᱟᱜᱼᱟ, ᱚᱱᱛᱮ
ᱥᱮ ᱠᱟᱹᱴᱤᱡ ᱢᱟᱨᱟᱝ ᱠᱚ ᱫᱚᱢᱮ ᱞᱟᱹᱴᱩ ᱵᱟᱝ ᱨᱮᱦᱚᱸ
ᱟᱨ ᱱᱮᱛᱟᱨ ᱫᱚ ᱚᱱᱟ ᱵᱚᱫᱚᱞ ᱟᱠᱟᱱᱟ ᱰᱮᱵᱷᱞᱚᱯ ᱪᱟᱵᱟ ᱟᱠᱟᱱᱟ ᱜᱚᱴᱟ ᱾ ᱢᱟᱱᱮ ᱛᱷᱚᱲᱟ ᱤᱭᱟᱹᱣ ᱟᱠᱟᱱᱟ ᱢᱚᱸᱡᱽ ᱟᱠᱟᱱᱟ ᱞᱟᱦᱟ ᱠᱷᱚᱡ ᱫᱚ ᱱᱟᱦᱟᱜ ᱥᱟᱱᱟᱢ ᱡᱤᱱᱤᱥ ᱜᱤ ᱾ ᱜᱚᱴᱟ ᱜᱮ, ᱦᱳᱭ
ᱛᱟᱦᱚᱞᱮ ᱜᱚᱝᱠᱮ ᱱᱟᱹᱭ ᱠᱚᱨᱮ ᱦᱟᱹᱠᱩ ᱠᱚᱯᱮ ᱥᱟᱵ ᱵᱟᱲᱟ ᱠᱚᱣᱟ ᱥᱮ ᱵᱟᱝ ᱚᱱᱟ ᱢᱟᱭᱛᱷᱚᱱ ᱱᱟᱹᱭ ᱠᱚᱨᱮ,
ᱦᱳᱭ ᱜᱚᱝᱠᱮ ᱥᱟᱵ ᱠᱚᱜᱮᱭᱟ ᱠᱚ ᱟᱫᱚ ᱱᱟᱦᱟᱜ, ᱚᱱᱟ ᱱᱟᱠᱷᱟ ᱫᱚ ᱱᱟᱦᱟᱜ ᱟᱹᱰᱤ ᱠᱚᱢ ᱜᱮ ᱚᱱᱟ ᱠᱷᱚᱡ ᱱᱚᱣᱟ ᱱᱟᱠᱷᱟ ᱱᱟᱦᱜ ᱡᱟᱦᱟᱸᱱᱟᱠᱷᱟᱦ ᱟᱞᱮ ᱢᱮᱱᱟᱜ ᱞᱮᱭᱟ ᱚᱱᱟ ᱱᱟᱠᱷᱟᱦ ᱱᱟᱦᱟᱜ ᱟᱹᱰᱤ ᱠᱟᱴ ᱞᱟᱹᱣᱠᱟᱹ ᱢᱮᱱᱟᱜᱼᱟ, ᱛᱟᱠᱚᱣᱟ ᱟᱫᱚ ᱚᱱᱟ ᱛᱮᱠᱚ ᱩᱰᱩᱜᱼᱚᱜ ᱛᱟᱦᱮᱫ ᱟᱨᱠᱩ ᱥᱟᱵ ᱠᱚ ᱪᱟᱞᱟᱜ ᱛᱟᱦᱮᱫ,
ᱦᱮᱸ ᱜᱚᱝᱠᱮ ᱛᱟᱦᱚᱞᱮ ᱚᱱᱟ ᱰᱮᱢ ᱡᱟᱦᱟᱸ ᱢᱮᱱᱟᱜᱼᱟ ᱰᱮᱢ ᱞᱮᱠᱟ ᱡᱟᱦᱟᱸ ᱛᱚᱞ ᱢᱮᱱᱟᱜ ᱫᱚ
ᱦᱟᱸ
ᱚᱱᱟ ᱫᱚ ᱪᱮᱫ ᱞᱮᱠᱟ ᱥᱚᱢᱟᱹᱭ ᱠᱚ ᱵᱷᱩᱲᱤᱭᱟ ᱚᱱᱟ ᱫᱚ ᱵᱷᱩᱲᱤ
ᱚᱱᱟ ᱫᱚ ᱫᱟᱜ ᱥᱩᱢᱚᱭ ᱚᱱᱟ ᱫᱚ ᱫᱟᱜ ᱡᱚᱠᱷᱚᱱ ᱵᱟᱹᱲᱛᱤᱜᱼᱟ ᱫᱟᱜ ᱫᱤᱱ ᱱᱤᱛᱚᱜ ᱦᱟᱜ ᱦᱤᱡᱩᱜ, ᱠᱟᱱᱟ ᱡᱮᱢᱚᱱ ᱦᱟᱜ ᱪᱟᱥ ᱫᱤᱱ ᱟᱫᱚ ᱚᱱᱟ ᱱᱟᱦᱟᱜ ᱟᱹᱰᱤ ᱠᱟᱡᱟᱠ ᱮ ᱫᱟᱜ ᱠᱮᱫ ᱜᱮ ᱟᱫᱚ ᱡᱩᱫᱤ ᱟᱹᱰᱤ ᱠᱟᱡᱟᱠ ᱮ ᱫᱟᱜ ᱞᱮᱠᱷᱟᱡ ᱛᱟᱦᱚᱞᱮ ᱫᱚ ᱚᱱᱟ ᱮᱱᱛᱮ ᱚᱱᱟ ᱰᱮᱢ ᱠᱷᱚᱱ ᱥᱟᱭᱤᱰ ᱥᱟᱭᱤᱰ ᱨᱮ ᱛᱤᱱᱟᱹᱜ ᱟᱛᱳ ᱠᱚ ᱢᱮᱱᱟᱜᱼᱟ ᱾ ᱚᱱᱛᱮ ᱱᱟᱦᱟᱜ ᱫᱟᱜ ᱡᱩᱫᱤ ᱵᱟᱹᱲᱛᱤ ᱮᱱᱟ
ᱦᱮᱸ
ᱛᱚᱵᱮ ᱫᱚ ᱚᱸᱰᱮ ᱫᱚ ᱦᱟᱸᱜ ᱚᱱᱮ ᱚᱱᱟ ᱢᱤᱫᱴᱮᱱ ᱱᱟᱯ ᱟᱜ ᱢᱮᱱᱟᱜ ᱛᱟᱠᱚᱣᱟ
ᱦᱮᱸ
ᱱᱤᱱᱟᱹᱜ ᱠᱷᱚᱡ ᱱᱤᱱᱟᱹᱜ ᱡᱩᱫᱤ ᱱᱤᱱᱟᱹᱜ ᱦᱮᱡ ᱞᱮᱱᱠᱷᱟᱱ ᱛᱚ ᱱᱚᱛᱮ ᱟᱛᱳ ᱥᱮᱫ ᱨᱟᱠᱟᱵ ᱵᱚᱜ ᱨᱮᱭᱟᱜ ᱪᱟᱱᱥ ᱢᱮᱱᱟᱜᱼᱟ ᱫᱟᱜ
ᱦᱩᱸ ᱦᱮᱸ ᱦᱩᱸ
ᱟᱫᱚ ᱱᱟᱦᱟᱜ ᱩᱱ ᱥᱢᱟᱹᱭ ᱫᱚ ᱦᱟᱜ ᱚᱱᱟ ᱠᱚ ᱟᱲᱟᱜ ᱠᱮᱫ ᱜᱤ ᱛᱤᱱᱟᱹᱜ ᱫᱟᱜ ᱢᱮᱱᱟᱜᱼᱟ ᱥᱚᱵ ᱠᱚ ᱩᱰᱩᱠ ᱠᱟᱜ ᱜᱮᱭᱟ ᱦᱟᱜ ᱟᱹᱰᱤ ᱡᱚᱛᱚ ᱠᱚ ᱞᱟᱲᱟ ᱪᱟᱵᱟᱭᱟ ᱾
ᱟᱨ ᱜᱚᱢᱠᱮ ᱚᱸᱰᱮ ᱛᱚ ᱠᱟᱨᱮᱱ ᱦᱚᱸ ᱡᱟᱹᱱᱤᱡ ᱫᱟᱜ ᱡᱚᱠᱷᱚᱱ ᱟᱹᱛᱩᱜᱼᱟ ᱟᱹᱰᱤ ᱡᱳᱨ ᱾
ᱦᱳᱭ ᱜᱚᱢᱠᱮ ᱚᱸᱰᱮ ᱫᱚ ᱢᱮᱱᱟᱜᱼᱟ ᱚᱸᱰᱮ ᱚᱸᱰᱮ ᱠᱷᱚᱡ ᱜᱮ ᱵᱤᱡᱽᱞᱤ ᱫᱚ ᱵᱮᱱᱟᱣ ᱠᱟᱱᱟ ᱾
ᱚᱸᱻᱻ
ᱚᱱᱸᱰᱮ ᱢᱮᱱᱟᱜᱼᱟ ᱦᱳᱭ ᱦᱳᱭ
ᱟᱪᱪᱷᱟ ᱟᱪᱪᱷᱟ
ᱡᱚᱞ ᱵᱤᱫᱫᱩᱛ
ᱡᱚᱞ ᱵᱤᱫᱫᱩᱛ
ᱯᱚᱨᱤᱡᱳᱡᱚᱱᱟ ᱦᱮ ᱦᱚᱭ ᱱᱚᱰᱮ, ᱱᱚᱰᱮ ᱠᱷᱚᱱᱮ ᱜᱮ ᱮᱢᱚᱜ ᱠᱟᱱᱟ᱾ ᱦᱳᱭ ᱱᱚᱣᱟ ᱟᱞᱤᱧ ᱴᱷᱮᱡ ᱠᱷᱚᱱ ᱜᱮ ᱟᱫᱚ ᱱᱚᱸᱰᱮ ᱚᱱᱟ ᱫᱟᱜ ᱛᱮ ᱵᱮᱱᱟᱜ ᱠᱟᱱᱟ ᱱᱚᱣᱟ ᱫᱚ ᱵᱚᱨᱟᱵᱚᱨ ᱫᱟᱜ ᱛᱟᱦᱮᱱᱟ ᱱᱚᱰᱮ ᱫᱚ ᱞᱟᱹᱭ
ᱱᱚᱛᱮ ᱫᱚ ᱪᱮᱫ ᱠᱚ ᱢᱮᱱ ᱱᱚᱛᱮ ᱫᱚ ᱡᱮᱢᱚᱱ ᱟᱞᱮ ᱫᱚ ᱦᱚᱲ ᱛᱮᱞᱮ ᱨᱚᱲᱟ ᱵᱟᱝᱟᱞ ᱛᱮ ᱵᱟᱝᱞᱟ ᱛᱮ ᱟᱨ ᱦᱚᱲ ᱟᱨ ᱵᱟᱝᱞᱟ ᱜᱮ ᱵᱤᱥᱤ ᱪᱟᱞᱟᱜᱼᱟ ᱛᱚ ᱟᱯᱮ ᱚᱱᱛᱮ ᱫᱚ ᱦᱚᱲ ᱟᱨ ᱵᱟᱝᱟᱞ ᱛᱚ ᱩᱱᱟᱹᱜ ᱫᱚ ᱵᱟᱝᱯᱮ ᱨᱚᱲ ᱵᱟᱲᱟᱭᱟ
ᱚᱼ ᱵᱟᱝᱜᱮ ᱟᱹᱰᱤ ᱠᱚᱢ ᱜᱮ ᱱᱚᱛᱮ ᱫᱚ ᱠᱷᱟᱹᱞᱤ ᱦᱤᱱᱫᱤ ᱛᱮᱞᱮ ᱨᱚᱲ ᱛᱟᱦᱮᱱᱟ ᱟᱨ ᱟᱵᱚ ᱦᱤᱱᱫᱤ ᱛᱮ ᱟᱨ ᱯᱟᱹᱨᱥᱤ ᱛᱮ ᱟᱯᱱᱟᱨ ᱱᱤᱡᱮᱨ ᱵᱟᱝᱞᱟ ᱫᱚ ᱨᱚᱲ ᱜᱮ ᱱᱟᱦᱟᱜ ᱟᱫᱚ ᱱᱚᱛᱮᱱᱟᱜ ᱵᱟᱝᱞᱟ ᱫᱚ ᱱᱟᱦᱟᱜ ᱡᱩᱫᱟᱹ ᱜᱮᱭᱟ ᱚᱱᱛᱮᱱᱟᱜ ᱵᱟᱝᱞᱟ
ᱦᱮᱸ ᱜᱚᱢᱠᱮ ᱥᱟᱱᱛᱟᱞᱤ ᱛᱮ ᱢᱤᱰᱤᱭᱟᱢ ᱤᱥᱠᱩᱞ ᱠᱚ ᱢᱮᱱᱚᱜ ᱵᱟᱲᱟᱜ ᱟᱥᱮ ᱵᱟᱝ?
ᱵᱟᱹᱱᱩᱜ ᱟᱠᱟᱫᱼᱟ ᱱᱚᱛᱮ ᱫᱚ ᱵᱟᱹᱪᱩᱜ ᱟᱠᱟᱫᱼᱟ ᱮᱠᱟᱞ ᱜᱮ ᱚᱱᱟ ᱠᱚᱫᱚ
ᱠᱚᱞᱮᱡᱽ ᱠᱚ
ᱛᱟᱦᱮᱱ ᱜᱮᱭᱟ ᱢᱟᱪᱮᱫ ᱠᱚ ᱢᱮᱱᱟᱜ ᱠᱚᱜᱮᱭᱟ ᱟ ᱯᱮᱭᱟ ᱫᱚ ᱯᱨᱟᱭᱵᱷᱮᱴ ᱤᱱᱥᱴᱤᱴᱩᱴ ᱠᱚ ᱡᱷᱤᱡ ᱟᱠᱟᱫᱼᱟ ᱚᱸᱰᱮ ᱱᱟᱜ ᱯᱚᱭᱥᱟ ᱞᱟᱜᱟᱜᱼᱟ ᱟᱨ ᱚᱸᱰᱮ ᱪᱮᱫ ᱞᱟᱹᱜᱤᱫ ᱮᱢ ᱪᱟᱞᱟᱣ ᱫᱟᱲᱮᱭᱟᱜᱼᱟ ᱚᱱᱟ ᱚᱞ ᱪᱤᱠᱤ ᱚᱱᱟ ᱠᱚᱞᱮᱡᱽ ᱠᱚᱨᱮ ᱫᱚ ᱱᱟᱜ ᱟᱹᱣᱨᱤ ᱠᱚ ᱮᱰᱟ ᱵᱚᱞᱮ ᱚᱱᱟ ᱦᱩᱭᱩᱜ ᱠᱟᱱ ᱛᱟᱦᱮᱸ ᱦᱩᱭᱩᱜ ᱜᱮᱭᱟᱛᱚ ᱦᱤᱱᱫᱤ ᱚᱞ ᱪᱤᱠᱤ ᱛᱮᱫᱚ ᱟᱹᱣᱨᱤ ᱭᱟ
ᱦᱮᱸ
ᱦᱮᱸ
ᱟᱪᱪᱷᱟ ᱟᱪᱪᱷᱟ ᱟᱪᱪᱷᱟ ᱾
ᱛᱟᱦᱚᱞᱮ ᱜᱚᱢᱠᱮ ᱟᱯᱮ ᱥᱮᱫ ᱫᱚ ᱪᱮᱫ ᱛᱮᱠᱚ ᱟᱠᱟᱴᱟᱜ ᱛᱮᱯᱮ ᱦᱟ ᱚᱞᱚᱜ ᱛᱟᱦᱮᱱᱟ ᱢᱟᱱᱮ
ᱜᱚᱢᱠᱮ ᱟᱞᱮ ᱱᱚᱛᱮ ᱫᱚ ᱚᱞ ᱪᱤᱠᱤ ᱫᱚ ᱪᱟᱹᱞᱩ ᱟᱠᱟᱱᱟ ᱤᱥᱠᱩᱞ ᱠᱚᱞᱮᱡᱽ ᱠᱚᱨᱮ ᱫᱚ
ᱦᱚᱸᱼ ᱱᱚᱛᱮ ᱫᱚ ᱱᱟᱦᱟᱜ ᱪᱟᱹᱞᱩ ᱟᱠᱟᱱ ᱜᱮᱭᱟ ᱱᱟᱦ ᱦᱮᱸ ᱟᱫᱚ ᱵᱟᱹᱭ ᱵᱟᱹᱭᱛᱮ ᱩᱱᱟᱹᱜ ᱟᱹᱣᱨᱤ ᱤᱭᱟᱹᱼᱟ, ᱟᱫᱚ ᱱᱤᱛᱚᱜ ᱵᱟᱹᱭ ᱵᱟᱹᱭ ᱛᱮ ᱢᱚᱡᱽ ᱛᱮ ᱪᱟᱹᱞᱩᱼᱟ ᱛᱟᱦᱚᱞᱮ ᱜᱚᱢᱠᱮ ᱱᱤᱛᱚᱜ ᱚᱠᱛᱚ ᱢᱟ ᱦᱩᱭᱮᱱ ᱛᱟᱞᱟᱝ